ᱦᱮᱞᱳ ᱦᱮᱸ ᱦᱮᱞᱳ, ᱦᱚᱸ ᱱᱟᱯᱟᱭ ᱵᱟᱲᱟ ᱜᱮᱛᱚ ᱦᱚᱸ ᱱᱟᱯᱟᱭ ᱵᱟᱲᱟ ᱜᱮ, ᱦᱩᱸ
ᱪᱮᱫ ᱠᱚ ᱵᱮᱱ ᱪᱮᱠᱟᱹ ᱵᱟᱲᱟᱭᱮ ᱫᱟ,
ᱦᱳ ᱵᱟᱹᱭᱟᱹᱲ ᱥᱮᱫ ᱨᱮ ᱦᱮᱡ ᱦᱩᱭ ᱠᱟᱱᱟ ᱟᱱᱛᱮ ᱟᱱᱛᱮ ᱪᱟᱥᱵᱟᱥ ᱠᱚ ᱧᱮᱞ ᱵᱟᱲᱟᱟᱭ ᱦᱩᱭᱩᱜ ᱠᱟᱱᱟ,
ᱟᱪᱪᱷᱟ ᱛᱤᱱᱟᱹᱜ ᱡᱷᱟᱹᱞ ᱪᱟᱥᱵᱟᱥ ᱠᱚ ᱥᱟᱹᱛ ᱵᱟᱲᱟ ᱞᱮᱠᱟᱜ ᱜᱮ,
ᱪᱟᱵᱟ ᱞᱮᱠᱟᱜ ᱜᱮ ᱦᱩᱭᱱᱟ ᱪᱟᱵᱟ ᱫᱚ,
ᱪᱟᱵᱟ ᱞᱮᱠᱟ ᱦᱩᱭ ᱟᱠᱟᱱᱟ ᱛᱷᱚᱲᱟ ᱜᱟᱹᱪᱷᱤ ᱜᱮᱫ ᱠᱚ ᱥᱟᱨᱮᱡ ᱵᱟᱲᱟ ᱟᱠᱟᱱᱟ ᱚᱱᱟ ᱠᱚᱜᱮ ᱛᱷᱚᱲᱟ ᱥᱤ ᱵᱟᱲᱟ ᱠᱟᱛᱮ ᱛᱮ ᱥᱤ ᱵᱟᱲᱟ ᱦᱩᱭᱩᱜ ᱠᱟᱱᱟ,
ᱚ
ᱦᱟᱹᱠᱩᱲ ᱠᱟᱴᱠᱚᱢ ᱠᱚ ᱥᱮᱸᱫᱽᱨᱟ ᱛᱚᱨᱟ ᱤᱫᱤ ᱠᱚ ᱦᱩᱭᱩᱜ ᱠᱟᱱᱟ ᱛᱷᱚᱲᱟ ᱨᱤᱫ ᱠᱟᱛᱮᱫ ᱡᱚᱢ ᱠᱚ ᱦᱩᱭᱩᱜᱼᱟ ᱢᱤᱫ ᱜᱷᱟᱹᱲᱤᱡ,
ᱦᱳᱭ ᱟᱹᱰᱤ ᱥᱚᱲᱚᱢ ᱜᱮᱵᱮᱱ ᱞᱟᱹᱭ ᱠᱮᱫᱟ ᱦᱟᱸᱜ
ᱦᱳᱭ ᱦᱳᱭ, ᱛᱷᱚᱲᱟ ᱦᱟᱹᱠᱩ ᱠᱚ ᱡᱷᱟ ᱛᱷᱚᱲᱟ ᱠᱚ ᱚᱰᱟᱣ ᱟᱠᱟᱫᱟ ᱠᱚ ᱱᱚᱣᱟ ᱠᱚᱨᱮ ᱴᱚᱨᱚᱰᱟᱝ ᱠᱚ ᱟᱫᱚ ᱚᱱᱟᱜᱤᱧ ᱧᱮᱞ ᱵᱟᱲᱟᱭ ᱠᱟᱱ ᱛᱟᱠᱚᱣᱟ ᱠᱚ ᱡᱷᱟᱹᱞᱤ ᱵᱟᱲᱟᱭ ᱟᱠᱟᱱ ᱠᱷᱟᱡ ᱩᱱᱠᱩ ᱛᱷᱚᱲᱟ ᱤᱫᱤ ᱠᱚ ᱦᱩᱭᱩᱜᱼᱟ,
ᱦᱚᱭ
ᱟᱢᱲᱟ ᱥᱟᱞᱟᱜ ᱢᱮᱥᱟᱞ ᱠᱟᱛᱮ ᱡᱚᱢ ᱠᱷᱟᱡ ᱫᱚ ᱟᱹᱰᱤ ᱢᱚᱡᱽ ᱜᱮ ᱵᱟᱛᱨᱟᱣ ᱟᱹᱭᱠᱟᱹᱜ ᱜᱮᱛᱚ ᱞᱮ ᱵᱟᱛᱨᱟᱣ ᱦᱩᱭ ᱠᱟᱜ-ᱟ,
ᱛᱟᱦᱚᱞᱮ ᱦᱟᱸᱜ ᱥᱮᱨᱢᱟ ᱡᱟᱹᱲᱤ ᱫᱚ ᱦᱳᱭ ᱛᱳ ᱠᱟᱹᱴᱤᱡ ᱡᱟᱹᱥᱛᱤ ᱧᱚᱜ ᱜᱮᱭᱟ ᱚᱱᱟ ᱫᱷᱟᱨᱮ ᱫᱚ ᱵᱟᱝ,
ᱦᱳᱭ ᱦᱳᱭ ᱟᱹᱰᱤ ᱞᱟᱦᱟ ᱠᱷᱚᱡ ᱜᱮ ᱥᱮᱨᱢᱟ ᱫᱟᱜ ᱡᱟᱹᱲᱤ, ᱥᱮᱨᱢᱟ ᱫᱚ ᱥᱮᱨᱢᱟ ᱫᱟᱜ ᱫᱚ ᱟᱹᱰᱤ ᱞᱟᱦᱟ ᱠᱚᱜᱮ ᱡᱟᱹᱲᱤᱭᱮᱫ ᱟᱞᱮ ᱠᱟᱱᱟ ᱟᱞᱮᱥᱮᱫ ᱫᱚ ᱚᱱᱟᱛᱮ ᱪᱟᱵᱟ ᱵᱟᱲᱟᱟᱜ ᱜᱮ ᱦᱩᱭᱱᱟ ᱛᱟᱦᱚᱞᱮ ᱥᱮᱫ ᱫᱚ ᱠᱷᱮᱛ ᱤᱭᱟᱹ ᱠᱚ ᱞᱟᱜᱟᱣᱟᱜ ᱠᱟᱱᱟ ᱠᱷᱟᱛ ᱠᱩ
ᱟᱪᱪᱷᱟ ᱚᱱᱛᱮ ᱫᱚ ᱦᱟᱸᱜ ᱚᱱᱠᱟ ᱫᱚ ᱥᱮᱨᱢᱟ ᱡᱟᱹᱲᱤ ᱫᱚ ᱦᱟᱸᱜ ᱵᱟᱝ ᱦᱩᱭ ᱠᱟᱱᱟ᱾
ᱦᱩᱸ ᱦᱩᱸ
ᱯᱚᱨᱤᱢᱟᱱ ᱞᱮᱠᱟ ᱡᱟᱦᱟᱸ ᱛᱤᱱᱟᱹᱜ ᱪᱟᱥ ᱜᱟᱱᱚᱜ ᱞᱮᱠᱟ ᱦᱚᱭᱛᱚ ᱡᱟᱦᱟᱸ ᱵᱟᱹᱭᱦᱟᱹᱲ ᱠᱚᱨᱮ ᱦᱚᱸ ᱛᱚᱛᱩ ᱫᱟᱜ ᱠᱚᱛᱮ ᱯᱮᱨᱮᱡ ᱵᱟᱲᱟ ᱠᱟᱱᱟ ᱟᱫᱚ ᱤᱱᱟᱹᱜᱮ ᱦᱟᱸᱜ ᱞᱚᱥᱚᱫ ᱵᱟᱲᱟᱭ ᱦᱩᱭᱩᱜ ᱠᱟᱱᱟ᱾ ᱨᱚᱦᱚᱭ ᱵᱟᱲᱟᱭ ᱦᱩᱭᱩᱜ ᱠᱟᱱᱟ ᱵᱟᱹᱫ ᱥᱮᱡ ᱦᱟᱸᱜ ᱱᱤᱛ ᱫᱷᱟᱹᱵᱤᱡ ᱛᱮ ᱟᱨᱮ ᱞᱟᱦᱟᱜ ᱦᱩᱭᱩᱜ-ᱟ᱾ ᱪᱟᱥ ᱠᱟᱹᱢᱤ ᱨᱮᱫᱚ ᱵᱟᱹᱫ ᱛᱚᱞᱟ ᱠᱚᱫᱚ ᱦᱚᱭ ᱛᱳ ᱠᱟᱹᱴᱤᱡ ᱧᱚᱜ ᱜᱮ ᱛᱟᱞᱮᱭᱟ ᱟᱞᱮ ᱥᱮᱫ ᱫᱚ ᱱᱤᱛᱚᱜ ᱫᱚ ᱩᱱᱟᱹᱜ ᱟᱹᱣᱨᱤ ᱦᱟᱨᱟᱜ-ᱟ ᱚᱱᱟ ᱛᱟᱦᱚᱞᱮ ᱱᱚᱜ-ᱚᱭ ᱡᱤᱨᱟᱹᱣ ᱵᱟᱲᱟ ᱦᱟᱛᱟᱹᱲᱟ ᱠᱟᱱᱟ ᱦᱟᱸᱜ ᱵᱟᱹᱭᱦᱟᱹᱲ ᱠᱚ ᱨᱚᱨᱮ ᱨᱚᱦᱚᱭ ᱵᱟᱲᱟ ᱠᱟᱛᱮᱫ ᱛᱤᱥᱮ ᱫᱟᱜ ᱟᱞᱮ ᱠᱟᱱᱟᱭ ᱦᱟᱸᱜ
ᱠᱷᱮᱛ ᱥᱮᱫ ᱜᱮ ᱪᱟᱞᱟᱜ ᱦᱩᱭᱩᱜ-ᱟ ᱦᱟᱸᱜ ᱥᱮ ᱪᱮᱫ ᱚᱱᱟ ᱤᱭᱟᱹ
ᱦᱳᱭ ᱧᱮᱞ ᱵᱟᱲᱟᱭ ᱦᱩᱭᱩᱜ-ᱟ᱾ ᱦᱩᱸ ᱛᱮᱦᱮᱧ ᱟᱜ ᱥᱮᱨᱢᱟ ᱛᱮᱦᱮᱧ ᱛᱚ ᱮᱠᱫᱚᱢ ᱟᱹᱰᱤ ᱯᱷᱟᱸᱠᱟ ᱜᱮᱭᱟ ᱚᱱᱠᱟ ᱨᱤᱢᱤᱞ ᱠᱚᱦᱚᱸ ᱧᱮᱞ ᱫᱚ ᱧᱮᱞᱚᱜ ᱠᱟᱱᱟ ᱢᱮᱱᱠᱷᱟᱱ ᱥᱮᱨᱢᱟ
ᱡᱟᱹᱲᱤᱭᱟᱭ ᱢᱮᱱᱛᱮ ᱚᱱᱠᱟ ᱫᱚ ᱦᱟᱸᱜ ᱵᱟᱝ ᱵᱩᱡᱩᱜ ᱠᱟᱱᱟ᱾
ᱟᱹᱰᱤ ᱠᱚᱢ ᱜᱮ ᱟᱹᱰᱤ ᱟᱯᱮ ᱥᱮᱫ ᱫᱚ ᱟᱹᱰᱤ ᱠᱚᱢ ᱟᱯᱮ ᱥᱮᱫ ᱫᱚ ᱟᱹᱰᱤ ᱠᱚᱢ ᱫᱷᱟᱨᱟ ᱜᱮ ᱡᱟᱹᱲᱤᱭᱟ ᱫᱚ ᱥᱮᱨᱢᱟ ᱫᱟᱜ ᱫᱚ ᱥᱮ ᱪᱮᱫ?
ᱦᱳᱭ
ᱟᱞᱮᱥᱮᱫ ᱫᱚ ᱟᱹᱰᱤ ᱞᱟᱦᱟ ᱠᱷᱚᱡ ᱜᱮ ᱫᱟᱜ ᱮ ᱡᱟᱹᱲᱤ ᱫᱟᱜ ᱮ ᱡᱟᱹᱲᱤ ᱟᱞᱮ ᱦᱚᱸᱭ ᱞᱮ ᱪᱟᱵᱟ ᱵᱟᱲᱟ ᱠᱮᱫᱟ᱾ ᱦᱮᱲᱦᱮᱫ ᱠᱚ ᱱᱤᱛ ᱫᱚ ᱪᱟᱞᱟᱜ ᱦᱩᱭᱩᱜ
ᱟᱪᱪᱷᱟ ᱦᱳᱭ ᱪᱟᱵᱟ ᱵᱟᱲᱟ ᱠᱟᱜ ᱠᱷᱟᱡ ᱢᱟ ᱱᱤᱡᱮᱨᱟᱜ ᱜᱮ ᱵᱷᱟᱹᱜᱤ᱾ ᱮᱴᱟᱜ ᱠᱟᱹᱢᱤ ᱠᱚᱵᱚᱱ ᱧᱮᱞ ᱫᱟᱲᱮᱭᱟᱜ-ᱟ ᱱᱮᱛᱟᱨ ᱫᱚ ᱠᱟᱹᱢᱤ ᱵᱷᱚᱨᱥᱟ ᱡᱚᱢ ᱛᱚ ᱟᱵᱚᱣᱟᱜ ᱫᱚ
ᱦᱮ ᱵᱟᱠᱷᱟᱡ ᱫᱚ ᱟᱵᱚ ᱦᱚᱲ ᱦᱚᱯᱚᱱ ᱫᱚ ᱠᱟᱢᱤ ᱵᱚᱨᱥᱟ ᱡᱚᱢ
ᱦᱳᱭ
ᱛᱚᱵᱮ ᱦᱟᱹᱠᱩ ᱠᱟᱴᱠᱚᱢ ᱠᱚᱛᱮ ᱜᱚᱸᱜᱷᱟ ᱠᱚ ᱠᱟᱛᱮ ᱠᱚ ᱧᱟᱢᱚᱜ-ᱟ ᱥᱮ ᱵᱟᱠᱚ ᱧᱟᱢᱟ ᱟᱯᱮ ᱥᱮᱫ?
ᱧᱟᱢᱚᱜ ᱜᱮᱭᱟ ᱠᱚ ᱱᱚᱜ-ᱚᱭ ᱛᱚ ᱫᱟᱜ ᱡᱚᱠᱷᱚᱱ ᱠᱷᱮᱛ ᱠᱷᱚᱱ ᱟᱹᱛᱩ ᱩᱰᱩᱠᱚᱜ-ᱟ ᱩᱱᱢᱟ ᱟᱨᱚ ᱫᱷᱟᱨᱟ ᱠᱷᱚᱱ ᱡᱷᱟᱹᱞᱤᱜ-ᱟ ᱦᱟᱹᱠᱩ
ᱦᱩᱸ ᱦᱩᱸ
ᱛᱚᱵᱮ ᱯᱟᱹᱦᱤᱞ ᱠᱷᱚᱡ ᱫᱚ ᱱᱮᱛᱟᱨ ᱫᱚ ᱟᱹᱰᱤ ᱜᱮᱠᱚ ᱠᱚᱢ ᱠᱟᱱᱟ ᱩᱱᱟᱹᱜ ᱵᱟᱠᱚ ᱧᱟᱢᱚᱜ ᱠᱟᱱᱟ ᱦᱳᱭ ᱡᱟᱦᱟᱸ ᱡᱟᱦᱟᱸ ᱨᱮᱠᱚ ᱧᱟᱢᱚᱜ ᱠᱟᱱᱟ ᱵᱟᱝᱠᱷᱟᱱ ᱯᱟᱹᱦᱤᱞ ᱫᱚ ᱦᱳᱭ ᱛᱳ ᱡᱟᱦᱟᱸ ᱨᱮᱜᱮᱵᱮᱱ ᱡᱷᱟᱯᱟ ᱚᱸᱰᱮ ᱜᱮ ᱡᱟᱦᱟᱱᱟᱜ ᱜᱮᱵᱮᱱ ᱧᱟᱢᱮ ᱠᱟᱱ ᱜᱮᱭᱟ ᱨᱚᱠᱚᱡ ᱜᱚᱸᱜᱟ ᱠᱟᱴᱠᱚᱢ ᱡᱟᱦᱟᱱᱤᱡ ᱜᱮ ᱢᱮᱱᱠᱷᱟᱱ ᱚᱱᱠᱟ ᱫᱚ ᱱᱮᱛᱟᱨ ᱫᱚ ᱵᱟᱝ ᱱᱮᱛᱟᱨ ᱫᱚ ᱠᱷᱟᱹᱞᱤ ᱯᱟᱸᱡᱟᱭ ᱦᱩᱭᱩᱜ ᱠᱟᱱᱟ᱾ ᱦᱟᱸᱰᱮ ᱢᱤᱫᱴᱟᱝ ᱱᱚᱰᱮ ᱢᱤᱫᱴᱟᱝ ᱚᱱᱠᱟ ᱠᱚ ᱧᱟᱢᱚᱜ ᱠᱟᱱᱟ᱾
ᱦᱳᱭ ᱟᱞᱮᱥᱮᱫ ᱫᱚ ᱟᱞᱮᱥᱮᱫ ᱫᱚ ᱧᱮᱞ ᱞᱮᱠᱷᱟᱡ ᱜᱮ ᱟᱹ ᱜᱩᱮ ᱱᱚᱜ-ᱚᱭ ᱟᱞᱮᱥᱮᱫ ᱫᱚᱢ ᱧᱮᱞ ᱞᱮᱠᱷᱟᱱ ᱫᱚᱢ ᱟᱞᱮ ᱠᱷᱚᱡ ᱫᱚ ᱡᱚᱛᱚ ᱞᱮᱠᱟᱱ ᱦᱟᱹᱠᱩ ᱧᱟᱢᱮᱭᱟ
ᱦᱳᱭ ᱦᱮ ᱜᱟᱹᱰᱤᱭᱟᱹ ᱠᱚ ᱥᱮ ᱜᱚᱜᱷᱟ ᱞᱟᱹᱴᱩ ᱜᱟᱰᱟ ᱠᱚ ᱥᱩᱨ ᱦᱮᱱᱟᱜ-ᱟ ᱥᱮ ᱵᱟᱝ
ᱚ ᱢᱮᱱᱟᱜ ᱠᱟᱫ ᱠᱚᱣᱟ ᱟᱞᱮ ᱥᱮᱫ ᱫᱚ ᱟᱹᱰᱤ ᱡᱳᱨ ᱜᱮ ᱢᱮᱱᱟᱜ ᱠᱚᱣᱟ ᱦᱳᱭ ᱦᱳᱭ ᱟᱸᱡᱚᱢᱚᱜ-ᱟ
ᱦᱩᱸ
ᱟᱞᱮᱥᱮᱫ ᱫᱚ ᱟᱹᱰᱤ ᱰᱷᱮᱨ ᱠᱚ ᱧᱟᱢᱚᱜ-ᱟ᱾ ᱟᱞᱮᱥᱮᱫ ᱫᱚ ᱡᱮᱥᱮ ᱫᱟᱜ ᱤᱭᱟᱹ ᱛᱮᱞᱮ ᱥᱤ ᱦᱚᱪᱚᱭᱟᱞᱮ ᱡᱮᱭᱮ ᱚᱱᱟ ᱰᱟᱝᱨᱟ ᱱᱟᱦᱮᱞ ᱛᱮ ᱟᱬᱜᱚᱢᱚᱢᱟᱞᱮ ᱩᱱ ᱡᱚᱠᱷᱚᱱ ᱠᱟᱴᱠᱚᱢᱦᱚᱸ ᱟᱹᱰᱤᱠᱩ ᱪᱟᱯᱤᱞ ᱪᱟᱯᱤᱞ ᱵᱟᱲᱟᱭ ᱠᱚᱣᱟ ᱟᱞᱮᱥᱮᱫ ᱫᱚ ᱟᱹᱰᱤ ᱫᱚᱢᱮᱜᱮ ᱢᱮᱱᱟᱜ ᱠᱚᱣᱟ᱾
ᱟᱪᱪᱷᱟ
ᱟᱫᱚ ᱩᱱᱤ ᱠᱟᱴᱠᱚᱢ ᱫᱚ ᱥᱟᱵ ᱠᱟᱛᱮᱫ ᱴᱤᱯᱷᱤᱱ ᱨᱮ ᱵᱷᱚᱨᱟᱣᱩᱢ ᱟᱨ ᱟᱹᱜᱩᱢ ᱚᱲᱟᱜ ᱟᱨ ᱩᱛᱩ ᱠᱚ ᱫᱚ ᱟᱹᱰᱤ ᱢᱚᱸᱡᱽ ᱜᱮ ᱟᱹᱭᱠᱟᱹᱜ-ᱟ ᱦᱮᱸ
ᱟᱪᱪᱷᱟ ᱜᱚᱝᱠᱮ ᱟᱯᱮ ᱥᱮᱫ ᱫᱚ ᱦᱟᱸᱜ ᱱᱟᱦᱮᱞ ᱠᱚᱲᱟ ᱱᱟᱦᱮᱞ ᱥᱮ ᱰᱟᱝᱨᱟ ᱱᱟᱦᱮᱞ ᱛᱮᱜᱮᱦᱟᱸ ᱯᱮ ᱥᱤ ᱫᱟᱜ ᱫᱚ ᱦ ᱱᱟᱦ ᱱᱟᱨ ᱠᱚᱠᱚ ᱚᱰᱩᱠ ᱠᱟᱜ ᱫᱚ ᱦᱟᱸᱜ?
ᱛᱤ ᱛᱮ ᱪᱟᱞᱟᱣ ᱴᱮᱠᱴᱟᱨ ᱚᱱᱟ ᱠᱚᱫᱚ ᱦᱮᱱᱟᱜᱼᱟᱥᱮ ᱵᱟᱝ ᱟᱨ ᱡᱮᱢᱚᱱ ᱱᱚ-ᱚᱭ ᱞᱟᱹᱴᱩ ᱴᱮᱠᱴᱟᱨ ᱠᱚᱛᱮ ᱥᱤᱭ ᱜᱮᱭᱟ ᱥᱮ ᱵᱟᱝ?
ᱦ ᱟᱹᱰᱤ ᱠᱚᱢ ᱜᱮᱭᱟ ᱟᱞᱮᱥᱮᱫ ᱫᱚ ᱚᱱᱟ ᱠᱚᱫᱚ᱾
ᱟᱪᱪᱷᱟ᱾
ᱟᱹᱰᱤ ᱠᱩᱢ ᱟᱹᱰᱤ ᱠᱚᱢ ᱜᱮᱞᱮ ᱵᱮᱵᱚᱦᱟᱨᱟ ᱟᱞᱮᱫ ᱫᱚ᱾
ᱛᱟᱦᱞᱮ ᱱᱮᱭ ᱞᱮᱠᱟ ᱞᱤᱧ ᱠᱩᱞᱤ ᱧᱚᱜᱮ ᱵᱮᱱᱟ ᱱᱚᱜᱼᱚᱭ ᱡᱮ ᱦᱟᱸᱜ ᱟᱫᱚ ᱢᱟ ᱟᱵᱚ ᱵᱚᱱ ᱞᱟᱹᱭᱟ ᱥᱟᱱᱛᱟᱲᱟᱜ ᱩᱯᱨᱩᱢ ᱫᱚ ᱱᱟᱦᱮᱞ ᱰᱟᱝᱨᱟ ᱱᱟᱦᱮᱞ ᱛᱮ ᱥᱤ᱾ ᱥᱮ ᱱᱚᱣᱟ ᱟᱬᱜᱚᱢ ᱟᱪᱪᱷᱟ ᱛᱟᱯᱚᱨᱮ ᱦᱟᱸᱜ ᱠᱷᱮᱛ ᱵᱟᱹᱫᱽ ᱨᱮ ᱪᱟᱥ ᱠᱟᱹᱢᱤ ᱦᱚᱲ ᱚ ᱫᱚ ᱱᱚᱜᱼᱚᱭ ᱡᱮ ᱴᱨᱟᱠᱴᱟᱨ ᱠᱚᱦᱚᱸ ᱩᱰᱚᱜ ᱠᱟᱱ ᱫᱚ ᱢᱟᱱᱮ ᱟᱹᱰᱤ ᱜᱮ ᱠᱟᱹᱢᱤ ᱛᱮᱜ ᱮ ᱤᱭᱟᱹᱭ ᱢᱟᱱᱮ ᱥᱚᱞᱦᱮᱭᱮᱫᱟ ᱛᱟᱦᱞᱮ ᱟᱵᱚᱣᱟᱜ ᱱᱚᱣᱟ ᱠᱟᱲᱟ ᱱᱟᱦᱮᱞ ᱥᱮ ᱰᱟᱝᱨᱤ ᱱᱟᱦᱮᱞ ᱵᱟᱹᱭ ᱵᱟᱹᱭᱛᱮ ᱟᱫ ᱪᱟᱵᱟᱜ ᱠᱟᱱ ᱛᱟᱵᱚᱱᱟ᱾ ᱟᱫᱚ ᱱᱚᱣᱟ ᱵᱟᱨᱛᱮ ᱪᱮᱫ ᱵᱮᱱ ᱞᱟᱹᱭᱟ?
ᱪᱮᱫ ᱮᱢ ᱢᱮᱱᱟ ᱮᱱᱛᱮᱫ᱾ ᱰᱟᱝᱨᱟ ᱠᱚᱦᱚᱸ ᱱᱮᱛᱟᱨ ᱢᱟ ᱟᱹᱰᱤ ᱟᱹᱰᱤ ᱠᱚᱢ ᱦᱚᱲ ᱠᱚ ᱫᱚᱦᱚᱭᱮᱫ ᱠᱚᱣᱟ ᱠᱚ ᱱᱮᱛᱟᱨ ᱰᱟᱝᱨᱟ ᱜᱟᱹᱭ ᱰᱟᱝᱨᱟ ᱠᱚ᱾ ᱢᱮᱨᱚᱢ ᱵᱷᱤᱰᱤ ᱠᱚ ᱟᱹᱰᱤ ᱠᱚᱢ ᱦᱚᱲ ᱫᱚᱦᱚᱭ ᱭᱮ ᱠᱚᱢ ᱱᱮᱛᱟᱨ ᱫᱚ᱾
ᱦᱩᱸ᱾
ᱟᱨ ᱞᱟᱦᱟᱛᱮ ᱡᱩᱜᱽ ᱫᱚ ᱠᱷᱟᱹ ᱜᱟᱹᱭ ᱰᱟᱝᱨᱟ ᱠᱚ ᱢᱮᱨᱚᱢ ᱠᱚ ᱛᱟᱦᱮᱸ ᱞᱮᱱ ᱛᱟᱠᱚᱣᱟ ᱢᱤᱫ ᱨᱚᱠᱚᱢ ᱜᱩᱯᱤ ᱠᱚ ᱪᱟᱞᱟᱜ ᱠᱟᱱ ᱛᱟᱦᱮᱸᱫ᱾ ᱜᱩᱯᱤ ᱠᱚ ᱜᱩᱯᱤ ᱟᱜᱩᱠᱚᱣᱟ ᱠᱚ᱾ ᱛᱚᱣᱟ ᱠᱩ ᱫᱚᱩᱦᱚᱭᱮᱫ ᱠᱚ ᱛᱟᱦᱮᱸ ᱟᱠᱚ ᱵᱩᱱ ᱟᱫᱚ ᱱᱮᱛᱟᱨ ᱫᱚ ᱱᱚᱜᱭ ᱱᱚᱝᱠᱟ ᱱᱚᱣᱟᱠᱩ ᱢᱮ ᱴᱠᱴᱟᱨ ᱠᱚ ᱱᱮᱛᱟᱨ ᱦᱮᱜ ᱮᱱᱟ ᱚᱱᱟ ᱠᱚᱫᱚ ᱱᱮᱛᱟᱨ ᱫᱚ ᱩᱱᱠᱟᱹ ᱩᱱᱠᱩ ᱫᱤᱠᱩ ᱩᱱᱠᱩ ᱞᱟᱹᱜᱤᱫ ᱫᱚ ᱴᱷᱤᱠ ᱜᱮᱭᱟ ᱟᱵᱚ ᱦᱚᱲ ᱞᱟᱹᱜᱤᱫ ᱫᱚ ᱚᱱᱟ ᱫᱚ ᱚᱱᱟ ᱜᱟᱹᱭ ᱰᱟᱝᱜᱨᱟ ᱛᱮ ᱥᱤ ᱡᱟᱣᱨᱟ ᱞᱮᱠᱟᱱᱡ ᱫᱚ ᱴᱷᱤᱠ ᱜᱮᱭᱟ ᱯᱟᱭᱥᱟ ᱩᱱᱟᱹᱜ ᱵᱟᱝ ᱠᱷᱟᱨᱪᱟᱜ ᱛᱟᱵᱚᱱᱟ᱾
ᱦᱩᱸ ᱟᱫᱚ ᱦᱟᱸᱜ ᱟᱨᱦ ᱱᱚᱰᱮ ᱠᱟᱛᱷᱟ ᱟᱨᱚ ᱨᱟᱠᱟᱵ ᱠᱟᱱᱟ ᱰᱟᱝᱨᱤ ᱱᱟᱦᱮᱞ ᱛᱮᱫᱚ ᱥᱤᱴ ᱫᱚ ᱦᱟᱸᱜ ᱟᱹᱰᱤ ᱟᱭᱢᱟ ᱚᱠᱛᱚ ᱞᱟᱜᱟᱜᱼᱟ ᱢᱤᱫᱴᱟᱝ ᱠᱷᱮᱛᱨᱮ ᱢᱤᱫᱴᱟᱝ ᱡᱮᱢᱚᱱ ᱞᱟᱦᱟ ᱯᱟᱲᱟᱜ ᱦᱩᱭᱩᱜ ᱛᱟᱵᱚᱱᱟ ᱥᱤ ᱯᱟᱲᱦᱟᱜ ᱤᱱᱟᱹ ᱯᱚᱨᱮ ᱟᱨ ᱟᱨᱚ ᱡᱟᱵᱩᱚᱴ ᱦᱩᱭᱩᱜᱼᱟ᱾ ᱤᱱᱟᱹ ᱯᱚᱨᱮ ᱞᱚᱥᱚᱫ ᱞᱟᱹᱜᱤᱫ ᱟᱨᱚ ᱵᱟᱨ ᱯᱮ ᱯᱩᱱ ᱫᱷᱟᱣ ᱦᱟᱹᱵᱤᱡ ᱥᱤ ᱦᱩᱭᱩᱜᱼᱟ ᱟᱫᱚ᱾ ᱚᱱᱟ ᱦᱚᱸᱛᱚ ᱠᱟᱹᱴᱤᱡ ᱚᱠᱛᱚ ᱞᱟᱜᱟᱜ ᱠᱟᱱᱟ ᱥᱮ ᱟᱨ ᱚᱠᱛᱚ ᱞᱟᱜᱟᱜ ᱠᱟᱱ ᱠᱷᱟᱱ ᱠᱟᱹᱴᱤᱡ ᱡᱮᱢᱚᱱ ᱢᱤᱫᱴᱟᱝ ᱠᱷᱮᱛ ᱫᱟᱜ ᱮᱱ ᱛᱟᱵᱮᱱᱟ ᱚᱱᱟ ᱥᱤ ᱛᱮᱜᱮ ᱡᱩᱫᱤ ᱵᱟᱵᱮᱱ ᱵᱟᱨᱫᱤᱱᱟ ᱛᱟᱦᱞᱮ ᱟᱨ ᱢᱤᱫᱴᱟᱝ ᱠᱷᱮᱛ ᱦᱚᱛᱚ ᱦᱟᱸᱜ ᱥᱤ ᱞᱟᱜᱟᱣ ᱵᱮᱮᱱᱟ ᱥᱮ᱾ ᱛᱟᱦᱚᱞᱮ ᱚᱱᱛᱮ ᱦᱚᱸ ᱛᱚ ᱚᱱᱟ ᱠᱷᱮᱛ ᱡᱩᱫᱤ ᱟᱸᱡᱮᱫᱚᱜ ᱛᱟᱵᱮᱱᱟ ᱨᱚᱦᱚᱭ ᱵᱟᱝ ᱜᱟᱱᱚᱜ ᱛᱟᱵᱮᱱᱟ᱾ ᱟᱫᱚ ᱚᱱᱟ ᱤᱭᱟᱹ ᱛᱮᱜᱮ ᱦᱟᱸᱜ ᱡᱮᱢᱚᱱ ᱴᱮᱠᱴᱟᱨ ᱛᱮᱫᱚ ᱦᱜ ᱱᱤᱛᱚᱜ ᱵᱤᱱ ᱧᱮᱞᱟ ᱢᱤᱫ ᱫᱤᱱ ᱛᱮᱜᱮ ᱦᱟᱸᱜ ᱟᱵᱤᱱᱟᱜ ᱯᱮᱭᱟ ᱯᱩᱱᱭᱟᱹ ᱠᱷᱮᱛ ᱯᱩᱨᱟᱹᱜ ᱠᱟᱛᱟ ᱵᱤᱱ ᱜᱮᱭᱟ ᱟᱫᱚ ᱦᱟᱸ ᱛᱟᱦᱟᱞᱮ ᱱᱚᱜᱼᱚᱭ ᱡᱮ ᱩᱱᱟᱹᱜ ᱠᱟᱹᱢᱤ ᱪᱟᱱᱚᱜ ᱠᱟᱱ ᱛᱟᱵᱚᱱᱟ᱾ ᱛᱟᱦᱮᱱ ᱱᱚᱣᱟ ᱠᱤ ᱥᱩᱵᱤᱫᱷᱟᱜ ᱠᱟᱱᱟᱹ ᱥᱮ ᱵᱟᱝ ᱥᱩᱵᱤᱫᱟᱜ ᱠᱟᱱ ᱛᱟᱵᱚᱱᱟ?
ᱦᱳᱭ ᱥᱩᱵᱤᱫᱟ ᱥᱩᱵᱤᱫᱟᱜ ᱠᱟᱱ ᱜᱮᱭᱟ ᱟᱨ ᱰᱟᱝᱨᱟ ᱱᱟᱦᱮᱞ ᱫᱚ ᱵᱚᱞᱮ ᱪᱮᱫ ᱵᱚᱞᱮ ᱦᱩᱭᱩᱜᱼᱟ ᱯᱚᱭᱥᱟ ᱦᱚᱸ ᱧᱟᱢᱚᱜ ᱜᱮᱭᱟ ᱛᱷᱚᱲᱟ ᱢᱤᱫᱴᱮᱡ ᱠᱷᱮᱛᱨᱮ ᱨᱮᱢ ᱧᱮᱞ ᱵᱟᱨᱭᱟ ᱠᱟᱛᱮ ᱯᱩᱱᱭᱟ ᱵᱚᱞᱮᱢ ᱡᱚᱲᱟ ᱞᱮᱠᱚᱠᱷᱟᱱ ᱫᱚ ᱟᱹᱰᱤ ᱢᱚᱸᱡᱽᱜ ᱦᱳᱭᱳᱜᱼᱟ ᱥᱤ ᱦᱚᱸ ᱢᱤᱫᱜᱷᱟᱹᱲ ᱛᱮ ᱦᱳᱼᱟ᱾
ᱦᱳᱭᱭ
ᱟᱪᱷᱟ ᱵᱟᱨ ᱡᱚᱲᱟᱢ ᱰᱟᱝᱨᱟᱢ ᱡᱚᱲᱟᱣ ᱠᱤᱧ ᱠᱷᱟᱡ ᱦᱩᱭᱩᱜ ᱜᱮᱭᱟ ᱟᱹᱰᱤ ᱩᱥᱟᱹᱨᱟ ᱜᱮ ᱦᱩᱭᱩᱜᱼᱟᱹ᱾ ᱟᱹᱰᱤ ᱩᱥᱟᱹᱨᱟ ᱜᱤ ᱦᱩᱭᱩᱜᱼᱟ ᱚᱸᱰᱮ ᱦᱚᱸ᱾
ᱟᱫᱚ ᱦᱟᱸᱜ ᱟᱨᱚ ᱵᱚᱱ ᱧᱮᱞᱫᱟ ᱟᱵᱚ ᱱᱮᱛᱟᱨ ᱫᱚ ᱦᱟᱸᱜ ᱟᱹᱛᱳ ᱫᱤᱥᱚᱢ ᱠᱚᱨᱮ ᱦᱚᱸ ᱵᱚᱭᱦᱟ ᱵᱚᱭᱦᱟ ᱦᱚᱸ ᱱᱮᱛᱟᱨ ᱫᱚ ᱵᱟᱵᱚᱱ ᱢᱤᱫᱚᱜ ᱠᱟᱱᱟ ᱠᱷᱟᱹᱞᱤ ᱵᱚᱱ ᱪᱮᱥᱴᱟᱭ ᱴᱟᱭᱫᱟ ᱵᱤᱱᱟᱹᱜ ᱨᱮᱱᱟᱜ ᱢᱤᱫᱴᱟᱝ ᱚᱲᱟᱜ ᱨᱮ ᱠᱷᱟᱹᱞᱤ ᱢᱮᱱᱫᱟᱵᱚᱱ ᱵᱚᱭᱦᱟ ᱛᱟᱦᱮᱸ ᱞᱮᱱᱠᱷᱟᱱ ᱜᱮ ᱛᱟᱯᱟᱢ ᱥᱤᱨᱡᱟᱹᱜ ᱠᱟᱱᱟ ᱛᱚ ᱚᱱᱟ ᱤᱭᱟᱹᱛᱮ ᱠᱷᱟᱹᱞᱤ ᱵᱚᱱ ᱵᱷᱤᱱᱟᱹᱜ ᱠᱟᱱᱟ ᱟᱨ ᱰᱟᱝᱨᱟ ᱠᱚ ᱦᱚᱸ ᱱᱮᱛᱟᱨ ᱫᱚ ᱚᱱᱠᱟ ᱫᱚ ᱵᱟᱵᱚᱱ ᱫᱚᱦᱚᱭᱮᱫ ᱠᱚᱣᱟ ᱥᱤᱭᱳᱜ ᱰᱟᱝᱨᱟ ᱞᱮᱠᱟᱱ ᱠᱚᱫᱚ, ᱟᱫᱚ ᱚᱱᱟ ᱛᱮᱦᱚᱸ ᱱᱮᱛᱟᱨ ᱫᱚ ᱪᱤᱠᱟᱹ ᱛᱮᱵᱮ ᱧᱟᱢ ᱠᱚᱣᱟ ᱢᱟᱱᱮ ᱢᱤᱫᱴᱟᱝ ᱠᱷᱮᱛᱨᱮ ᱵᱟᱨᱭᱟ ᱯᱮᱭᱟ ᱟᱨᱚ ᱵᱮᱱ ᱡᱚᱲᱟᱣᱟ ᱚᱱᱠᱟᱛᱚ ᱵᱟᱝ ᱜᱟᱱᱚᱜ ᱠᱟᱱᱟ᱾
ᱱᱮᱛᱟᱨ ᱢᱟ ᱡᱮᱭᱥᱮ ᱚᱱᱟ ᱵᱟᱹᱦᱩ ᱠᱚ ᱟᱹᱜᱩ ᱠᱤᱭᱟ ᱠᱚ ᱡᱮᱭᱥᱮ ᱢᱤᱫᱴᱮᱱ ᱚᱲᱟᱜ ᱨᱮᱜ ᱵᱟᱨᱭᱟ ᱵᱚᱭᱦᱟ ᱢᱮᱱᱟᱜ ᱠᱤᱱᱟ ᱠᱤᱱ ᱠᱤᱱᱛᱩ ᱫᱚᱠᱤᱱ ᱠᱷᱟᱹᱯᱟᱹᱨᱤᱭᱼᱟᱤᱱ ᱟᱞᱟᱜᱚᱜ ᱠᱤᱱ ᱠᱩᱨᱩᱢᱴᱩᱭᱟ
ᱦᱳᱭ
ᱟᱞᱟᱜᱚᱜ ᱟᱠᱤᱱ ᱚᱫᱚ ᱜᱚᱜᱚ ᱵᱟᱵᱟ ᱫᱚᱠᱤᱱ ᱵᱟᱨᱭᱟ ᱟᱹᱠᱤᱱ ᱦᱚᱸ ᱩᱱᱠᱤᱱ ᱫᱚ ᱚᱠᱟᱥᱮᱫ ᱜᱮᱠᱤᱱ ᱪᱟᱞᱟᱜᱼᱟ
ᱦᱳᱭ
ᱟᱱᱛᱮᱢ ᱮᱜᱮᱨᱮᱭᱟ ᱮᱱᱛᱮ ᱦᱚᱸ ᱟᱫᱚᱠᱤᱱ ᱚᱠᱟ ᱥᱮᱫᱠᱤᱱ ᱪᱟᱜᱼᱟ
ᱦᱮᱸ ᱟᱫᱚ ᱱᱚᱣᱟ ᱠᱟᱪᱷᱟ ᱨᱮ ᱛᱟᱦᱚᱞᱮ ᱱᱚᱜᱼᱚᱭ ᱡᱮ ᱦᱟᱸᱜ ᱵᱟᱨ ᱵᱚᱭᱦᱟ ᱛᱟᱞᱟᱨᱮ ᱥᱟᱵ ᱠᱟᱜ ᱵᱮᱱ
ᱦᱮᱸ
ᱩᱱᱟᱹᱜ ᱫᱤᱱ ᱠᱷᱚᱱ ᱠᱟᱹᱴᱤᱡ ᱠᱟᱹᱴᱤᱡ ᱠᱷᱚᱱ ᱠᱤᱱ ᱦᱟᱨᱟᱭᱮᱱᱟ ᱢᱤᱫ ᱥᱟᱶ ᱛᱮᱠᱤᱱ ᱦᱟᱨᱟ ᱵᱩᱨᱩᱭᱱᱟ ᱢᱤᱫ ᱥᱟᱶ ᱛᱮᱠᱤᱱ ᱠᱷᱮᱞ ᱠᱮᱫᱟ ᱢᱤᱫ ᱥᱟᱶ ᱛᱮᱠᱤᱱ ᱡᱚᱢ ᱧᱩ ᱠᱮᱫᱟ ᱢᱤᱫᱴᱟᱝ ᱚᱲᱟᱜ ᱨᱮ ᱢᱤᱫᱴᱟᱝ ᱯᱟᱨᱠᱷᱚᱢ ᱨᱮᱠᱤᱱ ᱡᱟᱹᱯᱤᱫ ᱠᱮᱫᱟ ᱵᱚᱭᱦᱟ ᱠᱚᱲᱟ ᱤᱱᱟᱹ ᱯᱚᱨᱮ ᱮᱠᱷᱚᱱ ᱵᱟᱯᱞᱟ ᱩᱢᱮᱨ ᱥᱮᱴᱮᱨᱮᱱ ᱛᱟᱹᱠᱤᱱᱟ ᱢᱟᱨᱟᱝ ᱠᱚᱲᱟ ᱦᱚᱭ ᱵᱟᱹᱦᱩᱱᱟ ᱦᱩᱰᱤᱧ ᱠᱚᱲᱟ ᱦᱚᱭ ᱵᱟᱹᱦᱩᱱᱟ ᱛᱟᱨᱯᱚᱨᱮ ᱦᱟᱸᱜ ᱟᱫᱚ ᱵᱷᱤᱱᱟᱹᱜ ᱨᱮᱱᱟᱜ ᱠᱤᱱ ᱪᱮᱥᱴᱟᱭᱟ ᱟᱫᱚ ᱪᱤᱞ ᱞᱟᱹᱜᱤᱫ ᱠᱤᱱ ᱵᱷᱤᱱᱟᱹᱜᱼᱟ ᱩᱱᱠᱤᱱ ᱢᱟ ᱩᱱ ᱢᱟᱨᱟᱝ ᱩᱱ ᱠᱷᱚᱱ ᱩᱱ ᱢᱟᱨᱟᱝ ᱠᱤᱱ ᱦᱟᱨᱟᱭᱮᱱᱟ ᱵᱤᱱᱟᱹᱜ ᱨᱮᱱᱟᱜ ᱪᱮᱫ ᱫᱚᱨᱠᱟᱨ ᱛᱟᱹᱠᱤᱱ ᱥᱮ ᱠᱷᱟᱹᱯᱟᱹᱨᱤ ᱪᱮᱫᱟᱜ ᱠᱤᱱ ᱠᱷᱟᱹᱯᱟᱹᱨᱤᱜᱼᱟ ᱟᱫᱚ ᱚᱱᱟ ᱵᱟᱨᱮᱛᱮ ᱢᱟᱱᱮ ᱱᱚᱣᱟ ᱠᱟᱹᱯᱟᱹᱨᱤ ᱥᱨᱤᱥᱴᱤ ᱨᱮᱱᱟᱜ ᱠᱟᱹᱴᱤᱡ ᱠᱟᱨᱚᱱ ᱵᱮᱱ ᱞᱟᱹᱭ ᱞᱮᱠᱷᱟᱡ ᱦᱩᱭ ᱠᱚᱜᱼᱟ ᱢᱟᱱᱮ ᱵᱩᱡᱽ ᱜᱟᱯᱟᱞᱢᱟᱨᱟᱣ ᱠᱟᱹᱴᱤᱢ ᱱᱚᱣᱟ
ᱥᱟᱥᱛᱚ ᱫᱚ ᱵᱟᱲᱟᱭᱮᱱ ᱱᱮᱛᱟᱨ ᱢᱟ ᱦᱟᱺᱰᱤ ᱡᱩᱜᱽ ᱦᱮᱡ ᱟᱠᱟᱱᱟ ᱦᱟᱺᱰᱤ ᱧᱩ ᱠᱟᱛᱟᱜ ᱛᱮᱜᱮ ᱱᱮᱛᱟᱨ ᱫᱚ ᱠᱷᱟᱹᱯᱟᱹᱨᱤᱭᱟᱹ ᱫᱚ ᱦᱩᱭᱩᱜ ᱚᱱᱟ ᱵᱟᱠᱷᱟᱡ ᱫᱚ ᱥᱮᱫᱟᱭ ᱠᱷᱚᱱ ᱫᱚ ᱤᱱᱟᱹ ᱫᱚ ᱵᱟᱝ ᱛᱟᱦᱮᱸᱠᱚᱜᱼᱟ
ᱦᱩᱸ ᱱᱚᱜᱼᱚᱭ ᱡᱮ ᱦᱟᱸᱜ ᱰᱟᱹᱝᱣᱟ ᱨᱮᱦᱚᱸ ᱛᱚ ᱧᱩ ᱵᱟᱲᱟᱭᱮᱫ ᱜᱮᱭᱟ ᱵᱚᱱ ᱡᱮ ᱵᱟᱞᱮ ᱧᱩᱭᱮᱫᱟ ᱢᱟᱱᱮ ᱠᱚᱲᱟ ᱜᱤᱫᱨᱟᱹ ᱵᱟᱠᱚ ᱧᱩᱭᱭᱟ ᱚᱱᱠᱟᱱ ᱠᱟᱛᱷᱟ ᱫᱚ ᱵᱟᱝ ᱠᱟᱱᱟ ᱥᱟᱱᱟᱢ ᱦᱚᱲ ᱠᱚ ᱧᱩᱭ ᱜᱮᱭᱟ ᱠᱟᱹᱴᱤᱡ ᱠᱟᱹᱴᱤᱡ ᱫᱚ ᱥᱮ ᱡᱟᱦᱟᱸᱭ ᱠᱚᱫᱚ ᱰᱷᱮᱨ ᱰᱷᱮᱨ ᱜᱮ ᱢᱮᱱᱫᱚ ᱵᱟᱝ ᱢᱮᱱ ᱜᱟᱱᱚᱜᱼᱟ ᱪᱮᱜ ᱵᱮᱱ ᱞᱟᱹᱣᱟ ᱦᱟᱺᱰᱤ ᱯᱟᱹᱣᱨᱟᱹ ᱫᱚ ᱵᱟᱹᱲᱤᱡ ᱜᱮᱭᱟ ᱥᱮ ᱵᱮᱥ ᱜᱮᱭᱟ ᱥᱮ ᱥᱟᱱᱛᱟᱲ ᱠᱚᱣᱟᱜ ᱫᱚ ᱠᱟᱱᱟ ᱥᱮ ᱵᱟᱝ ᱠᱟᱱᱟ
ᱥᱟᱱᱛᱟᱲ ᱠᱚᱣᱟᱜ ᱥᱟᱱᱛᱟᱲ ᱠᱚᱣᱟᱜ ᱫᱚ ᱟᱵᱚ ᱫᱚ ᱮᱱᱛᱮᱫ ᱚᱱᱟ ᱴᱩᱠᱩᱡ ᱨᱮᱠᱚ ᱫᱚᱦᱚᱭ ᱚᱱᱟ ᱚᱱᱟ ᱦᱟᱺᱰᱤ ᱢᱚᱛᱚᱡ ᱠᱟᱱᱟ
ᱟᱪᱪᱷᱟ
ᱟᱵᱚᱣᱟᱜ ᱫᱚ ᱚᱱᱟ ᱯᱟᱹᱣᱨᱟᱹ ᱠᱚ ᱦᱮᱱᱟᱜ ᱟᱠᱟᱫ ᱚᱱᱟᱫᱚ ᱵᱟᱝ ᱠᱟᱱᱟ ᱟᱵᱚᱣᱟᱜ ᱠᱚᱫᱚ
ᱟᱪᱪᱷᱟ
ᱟᱨ ᱦᱟᱺᱰᱤ ᱯᱟᱹᱣᱨᱟᱹ ᱫᱚ ᱵᱟᱝ ᱴᱷᱤᱠᱟ ᱴᱷᱤᱠ ᱫᱚ ᱦᱚᱲᱢᱚ ᱦᱚᱲᱢᱚᱭ ᱵᱟᱹᱲᱤᱡᱟ ᱚᱱᱟ ᱠᱟᱱᱟ ᱢᱤᱫᱴᱮᱡ ᱫᱚ ᱧᱩ ᱥᱚᱢᱚᱭ ᱫᱚ ᱴᱷᱤᱠ ᱜᱮᱭᱟ᱾ ᱧᱩ ᱠᱮᱫᱟᱢ ᱱᱤᱭᱟᱹ ᱥᱟᱞᱟᱹᱭ ᱫᱤᱞ ᱫᱟᱨᱮᱢ ᱟᱹᱣᱠᱟᱹᱣ ᱫᱟ ᱠᱩᱞᱦᱤ ᱠᱚᱨᱮᱢ ᱫᱟᱬᱟ ᱵᱟᱲᱟᱭ ᱠᱟᱱᱟᱢ ᱜᱟᱢᱪᱷᱟ ᱰᱮᱸᱜᱟ ᱠᱛᱮᱜ ᱫᱤᱞ ᱫᱟᱨ ᱮᱢ ᱟᱹᱣᱠᱟᱹᱣ ᱫᱟ ᱤᱧ ᱠᱷᱚᱱ ᱚᱠᱚᱭ
ᱦᱮᱸ ᱦᱩᱸ
ᱞᱚᱥᱚᱫ ᱠᱚᱨᱮᱢ ᱜᱩᱲᱫᱷᱟᱹᱜ ᱠᱟᱱ
ᱟᱫᱚ ᱦᱟᱸᱜ ᱚᱱᱮ ᱠᱚ ᱞᱟᱹᱭ ᱠᱟᱜ ᱫᱚ
ᱠᱤᱪᱷᱩ ᱠᱤᱪᱷᱩ ᱟᱹᱛᱩ ᱠᱚᱨᱮ ᱦᱚᱸ ᱟᱹᱰᱤ ᱵᱮᱥ ᱦᱚᱲ ᱠᱚ ᱛᱟᱦᱮᱱ ᱜᱮᱭᱟ ᱱᱮ ᱦᱚᱲᱟᱜ ᱫᱩᱠᱷ ᱵᱟᱠᱚ ᱧᱮᱞ ᱥᱟᱦᱟᱣ ᱫᱟᱲᱮᱭᱟᱜᱼᱟ ᱟᱫᱚ ᱤᱱᱟᱹ ᱚᱠᱛᱚ ᱨᱮ ᱥᱟᱵ ᱠᱟᱜ ᱵᱮᱱ ᱦᱟᱸᱜ ᱟᱵᱮᱱ ᱜᱮ ᱦᱟᱸᱜ ᱵᱮᱱ ᱢᱮᱛᱟ ᱦᱹᱟᱞᱤᱧ ᱠᱟᱱᱟ ᱵᱟᱹᱵᱩ ᱡᱮ ᱦᱟᱹᱸᱰᱤ ᱯᱟᱹᱣᱨᱟᱹ ᱫᱚ ᱵᱟᱠᱚ ᱧᱩᱭᱟ ᱱᱚᱣᱟ ᱫᱚ ᱦᱚᱲᱢᱚᱭ ᱵᱟᱹᱲᱤᱡᱟ ᱥᱮ ᱯᱷᱟᱹᱨᱤ ᱥᱨᱤᱥᱴᱤᱜᱼᱟ ᱠᱟᱛᱷᱟ ᱠᱚ ᱵᱟᱝ ᱵᱩᱡᱩᱜᱼᱟ ᱫᱤᱥᱟᱹ ᱠᱚ ᱟᱫᱚᱜᱼᱟ ᱟᱫᱚ ᱟᱹᱞᱤᱧ ᱚᱱᱠᱟ ᱵᱮᱱ ᱢᱟᱱᱮ ᱵᱮᱱ ᱵᱩᱡᱷᱟᱹᱣ ᱮᱫ ᱞᱤᱧᱟᱹ ᱟᱫᱚ ᱟᱹᱞᱤᱧ ᱞᱤᱧ ᱢᱮᱛᱟ ᱦᱟᱵᱮᱱ ᱠᱟᱱᱟ ᱪᱮᱫᱟᱜ ᱪᱤᱠᱟᱹᱛᱮᱵᱮᱱ ᱱᱚᱣᱟ ᱫᱚ ᱵᱟᱝ ᱵᱟᱹᱲᱤᱡᱼᱟ ᱱᱚᱣᱟ ᱢᱟᱛᱚ ᱟᱵᱚ ᱥᱟᱱᱛᱟᱲ ᱥᱟᱱᱛᱟᱲᱟᱜ ᱠᱟᱱ ᱛᱟᱵᱚᱱᱟ ᱱᱚᱣᱟ ᱦᱟᱹᱸᱰᱤ ᱫᱚ ᱥᱟᱱᱛᱟᱲ ᱯᱟᱹᱦᱤᱞ ᱠᱷᱚᱡ ᱠᱚ ᱧᱩ ᱟᱹᱜᱩ ᱠᱟᱫᱟ ᱯᱟᱹᱦᱤᱞ ᱠᱷᱚᱡ ᱠᱚ ᱫᱚᱦᱚ ᱟᱹᱜᱩ ᱠᱟᱫᱟ ᱟᱨ ᱱᱤᱛᱚᱜ ᱵᱮᱱ ᱢᱮᱱᱫᱟ ᱪᱤᱠᱟᱹᱛᱮ ᱵᱟᱹᱲᱤᱡ
ᱚ ᱚᱱᱟ ᱫᱚ ᱧᱮᱞ ᱦᱳᱭ ᱦᱳᱭ ᱦᱳᱭ ᱦᱳᱭ ᱚᱱᱠᱟ ᱦᱚᱸ ᱦᱩᱭ ᱫᱟᱲᱮᱭᱟᱜ ᱧᱩ ᱦᱚᱲ ᱫᱚᱠᱚ ᱧᱩᱭ ᱜᱮᱭᱟ ᱵᱚᱞᱮ ᱟᱫᱚ ᱵᱮ ᱧᱩ ᱦᱚᱲ ᱫᱚ ᱪᱮᱫ ᱟᱫᱚ ᱩᱱᱠᱩ ᱫᱚ ᱛᱷᱚᱲᱟ ᱠᱚ ᱢᱟᱱᱟ ᱠᱚ ᱵᱟᱲᱟᱭ ᱜᱮᱭᱟ ᱛᱷᱚᱲᱟ ᱾ ᱛᱷᱚᱲᱟ ᱜᱟᱱ ᱫᱚ ᱟᱫᱚ ᱚᱱᱟᱜᱮ ᱵᱚᱞᱮ ᱧᱩ ᱦᱚᱲ ᱫᱚ ᱟᱹᱰᱤ ᱫᱚᱢᱮ ᱠᱚ ᱧᱩᱭᱟ ᱟᱞᱮ ᱥᱮᱫ ᱦᱚᱸ ᱟᱹᱰᱤ ᱫᱚᱢᱮ ᱠᱚ ᱧᱩᱭᱟ ᱠᱚ ᱾ ᱢᱮᱞᱟ ᱠᱚ ᱦᱩᱭᱩᱜ ᱠᱟᱱᱟ ᱟᱞᱮ ᱥᱮᱫ ᱦᱚᱸ ᱟᱹᱰᱤ ᱡᱳᱨ ᱧᱮᱞ ᱾ ᱟᱫᱚ ᱚᱠᱚᱭ ᱪᱮᱫ ᱮᱢ ᱢᱮᱛᱟᱭᱟ ᱟᱹᱠᱷᱨᱤᱧ ᱦᱚᱲᱠᱚ ᱟᱹᱠᱷᱨᱤᱧ ᱫᱟ ᱦᱟᱹᱸᱰᱤ ᱦᱚᱸ
ᱦᱳᱭ ᱨᱮᱸᱜᱮᱡ ᱡᱟᱞᱟ ᱞᱟᱡ
ᱦᱮᱸ
ᱡᱟᱦᱟ ᱞᱮᱠᱟ ᱾ ᱢᱮᱱ ᱫᱟᱹᱞᱤᱧ ᱨᱮᱸᱜᱮᱡ ᱡᱟᱞᱟ ᱞᱟᱡ ᱛᱚ ᱯᱮᱨᱮᱡᱷᱚᱜᱼᱟ ᱡᱟᱦᱟᱸ ᱞᱮᱠᱟ ᱠᱟᱛᱮ ᱦᱭᱛᱚ ᱠᱟᱹᱢᱤ ᱠᱟᱛᱮᱜ ᱵᱟᱠᱷᱟᱡ ᱡᱟᱦᱟᱱᱟᱜ ᱵᱮᱵᱽᱥᱟ ᱠᱟᱛᱮᱫ ᱦᱚᱞᱮᱳ
ᱦᱳᱭ ᱦᱳᱭ
ᱚᱱᱟ ᱤᱭᱟᱹ ᱛᱮᱜᱮ ᱟᱞᱮ ᱥᱮᱫ ᱦᱚᱸ ᱟᱹᱰᱤ ᱫᱚᱢᱮ ᱠᱚ ᱟᱹᱠᱷᱨᱤᱧ ᱠᱚ ᱟᱹᱠᱷᱨᱤᱧᱟ ᱱᱮᱛᱟᱨ ᱢᱟᱹᱧ ᱧᱮᱞ ᱠᱟᱫᱟ ᱥᱳᱥᱟᱞ ᱢᱤᱰᱤᱭᱟ ᱠᱚᱨᱮ ᱠᱩᱲᱤ ᱜᱤᱫᱽᱨᱟᱹ ᱠᱚᱦᱚᱸ ᱟᱹᱰᱤ ᱫᱚᱢᱮ ᱠᱚ ᱧᱩᱭ ᱫᱟᱠᱚ
ᱦᱳᱭ ᱚᱱᱟ ᱢᱟ ᱧᱮᱞᱚᱜ ᱠᱟᱱ ᱜᱮᱭᱟ ᱟᱨ ᱜᱚᱢᱠᱮ ᱚᱠᱛᱚ ᱠᱚᱦᱚ ᱦᱩᱭᱩᱜ ᱠᱟᱱᱟ ᱯᱷᱳᱱ ᱟᱵᱮᱱᱟᱞᱤᱧ ᱟᱹᱞᱤᱧ ᱠᱟᱹᱴᱤᱡ
ᱦᱚᱸ ᱴᱷᱤᱠ
ᱟᱨ ᱟᱨ ᱟᱯᱮ ᱥᱮᱫ ᱫᱚ ᱦᱟᱸᱜ ᱚᱱᱟ ᱡᱟᱦᱟᱸ ᱠᱚ ᱢᱮᱛᱟᱜ ᱠᱟᱱ ᱱᱟᱭᱤᱴ ᱯᱨᱳᱜᱨᱟᱢ ᱡᱟᱦᱟᱸ ᱫᱚ
ᱦᱳᱭ ᱦᱳᱭ ᱱᱟᱭᱤᱴ ᱯᱨᱳᱜᱨᱟᱢ ᱦᱚᱸ ᱦᱩᱭᱩᱜ ᱜᱮᱭᱟ ᱡᱮᱥᱮ ᱥᱮᱫ ᱫᱚ ᱟᱹᱰᱤ ᱡᱳᱨᱥᱳᱨᱜᱮ ᱦᱩᱭᱩᱜᱼᱟ ᱱᱟᱭᱤᱴ ᱯᱨᱳᱜᱨᱟᱢ
ᱦᱮᱸ ᱱᱚᱣᱟᱛᱚ ᱯᱨᱳᱜᱨᱟᱢ ᱫᱚᱦᱚ ᱫᱚ ᱵᱟᱹᱲᱤᱡ ᱫᱚ ᱵᱟᱝ ᱠᱟᱱᱟ ᱢᱮᱱᱠᱷᱟᱱ ᱧᱤᱫᱟᱹ ᱵᱚᱱ ᱫᱚᱦᱚᱭᱮᱫᱟ ᱚᱸᱰᱮ ᱜᱮᱥᱮ ᱠᱟᱹᱴᱤᱡ ᱵᱟᱹᱲᱤᱡᱚᱜ ᱠᱟᱱᱟ
ᱦᱳᱭ ᱟᱞᱮᱥᱮᱫ ᱢᱤᱫ ᱫᱷᱟᱣ ᱢᱤᱫ ᱴᱟᱲᱟ ᱜᱟᱹᱰᱤ ᱵᱟᱭᱨᱮ ᱨᱮᱞᱮ ᱪᱟᱞᱟᱣ ᱞᱮᱱᱟ ᱧᱤᱫᱟᱹ ᱵᱮᱞᱟ ᱵᱚᱱᱫ ᱜᱮ ᱛᱟᱦᱮᱸ ᱠᱚᱜᱼᱟ
ᱦᱳᱭ
ᱟᱫᱚ ᱧᱤᱫᱟᱹ ᱵᱮᱞᱟ ᱵᱚᱸᱫᱷ ᱫᱚ ᱵᱸᱚᱫᱷ ᱞᱮᱱ ᱜᱮᱭᱟ ᱟᱞᱮ ᱟᱹᱛᱩ ᱥᱩᱨ ᱫᱤᱱ ᱵᱷᱳᱨ ᱢᱮᱞᱟ ᱦᱩᱭ ᱞᱮᱱᱟ
ᱦᱩᱸ
ᱚᱱᱟ ᱨᱮᱦᱚᱸ ᱟᱹᱰᱤ ᱫᱚᱢᱮ ᱦᱚᱲ ᱠᱚ ᱡᱟᱨᱣᱟ ᱞᱮᱱᱟ
ᱦᱳᱭ
ᱴᱟᱭᱤᱢ ᱦᱩᱭᱮᱱ ᱛᱟᱞᱝᱼᱟ ᱵᱟᱭ ᱵᱟᱹᱭ ᱛᱮ
ᱛᱚ ᱱᱚᱣᱟ ᱱᱟᱢᱵᱟᱨ ᱠᱟᱛ ᱜᱟᱱ ᱠᱟᱱ ᱜᱮᱛᱟᱵᱤᱱᱟ